ᱦᱮᱸ ᱜᱚᱢᱠᱮ ᱮᱸ ᱦᱮ ᱛᱟᱦᱚᱞᱮ ᱛᱚ ᱟᱞᱟᱝ ᱫᱚᱞᱟᱝ ᱡᱚᱢᱼᱧᱩ ᱱᱤᱭᱮᱞᱟᱝ ᱜᱚᱞᱯᱚᱭᱟ ᱪᱮᱫ ᱡᱚᱢ ᱞᱮᱠᱷᱟᱱᱡ ᱟᱵᱚᱣᱟᱜ ᱦᱚᱲᱢᱚ ᱠᱚ ᱵᱷᱟᱹᱜᱮ ᱛᱟᱦᱮᱱᱟ᱾
ᱦᱮᱸ ᱦᱮᱸ
ᱱᱤᱛᱚᱜ ᱱᱮᱛᱟᱨ ᱫᱚ ᱟᱹᱰᱤ ᱠᱤᱪᱷᱩ ᱟᱵᱚ ᱠᱚᱵᱚᱱ ᱪᱟᱥ ᱵᱟᱲᱟᱭᱮᱫᱟ, ᱥᱟᱨ
ᱦᱮᱸ ᱵᱤᱵᱷᱤᱱᱚ ᱨᱚᱠᱚᱢ ᱵᱚᱱ ᱪᱟᱥ ᱵᱟᱲᱟᱭ ᱫᱟ᱾
ᱵᱮᱸᱜᱟᱲ ᱵᱤᱞᱟᱛᱤ ᱞᱟᱣ ᱦᱚᱛᱚᱫ ᱡᱟᱦᱟᱸ ᱠᱚ ᱢᱮᱛᱟᱜᱼᱟ᱾
ᱚᱱᱟ ᱠᱚᱢᱟ ᱨᱳᱜᱽ ᱠᱚᱦᱚᱸ ᱫᱚᱢᱮ ᱚᱱᱟᱛᱮ ᱵᱤᱥ ᱠᱚᱦᱚᱸ ᱮᱢ ᱦᱩᱭᱩᱜ ᱠᱟᱱᱟ᱾
ᱦᱮᱸ ᱛᱚᱵᱮ ᱱᱤᱛᱚᱜ ᱱᱤᱛᱚᱜ ᱡᱚᱠᱷᱚᱱ ᱢᱟᱱᱮ ᱡᱚᱠᱷᱚᱱ ᱥᱤ ᱠᱟᱛᱮᱜ ᱦᱟᱥᱟ ᱵᱚᱱ ᱞᱟᱹᱦᱩᱫ ᱮᱟ ᱛᱚᱠᱷᱚᱱ ᱨᱮᱜᱮ ᱚ ᱟᱹᱰᱤ ᱠᱤᱪᱷᱩ ᱵᱚᱱ ᱮᱢᱟᱜ ᱠᱟᱱᱟ ᱨᱚᱦᱚᱭ ᱨᱚᱦᱚᱭ ᱛᱩᱞᱩᱡ ᱜᱮ ᱾
ᱦᱮᱸ ᱦᱳᱭ ᱦᱳᱭ ᱦᱳᱭ᱾
ᱯᱷᱚᱥᱯᱮᱰ ᱡᱮᱪᱮᱫ ᱠᱚ ᱠᱟᱱᱟ ᱟᱹᱰᱤ ᱠᱤᱪᱷᱩ ᱠᱚ ᱟᱹᱰᱤ ᱧᱚᱜ ᱠᱟᱱᱟ ᱨᱳᱜ ᱦᱚᱭ ᱢᱟᱲᱟᱝ ᱨᱮᱜᱮ ᱟᱵᱚ ᱠᱤᱱᱛᱩ ᱜᱩᱨᱤᱡ ᱦᱚᱸ ᱠᱚᱢ ᱵᱚᱱ ᱠᱷᱟᱣᱟᱣ ᱮᱫᱟ ᱡᱟᱛᱮ ᱟᱵᱚ ᱪᱟᱬ ᱢᱟᱲᱮ ᱦᱩᱭᱩᱜ ᱛᱟᱵᱚᱱ ᱢᱟ ᱦᱮᱸ ᱥᱮ᱾
ᱦᱳᱭ᱾
ᱚᱱᱠᱟ ᱠᱟᱛᱮᱫ ᱟᱹᱰᱤ
ᱟᱫᱚ ᱡᱷᱚᱛᱚ ᱦᱚᱲ ᱠᱚ ᱪᱮᱥᱴᱟᱭᱟ ᱡᱷᱚᱛᱚ ᱦᱚᱲ ᱟᱵᱚ ᱫᱚ ᱪᱮᱫ ᱠᱚ ᱪᱮᱥᱴᱟᱭᱮᱫᱟ ᱜᱚᱝᱠᱮ? ᱡᱚᱛᱚ ᱪᱮᱥᱴᱟ ᱡᱮᱢᱚᱱ ᱤᱧᱟᱹᱜ ᱵᱮᱥᱤ ᱯᱷᱚᱞᱚᱱ ᱦᱩᱭᱩᱜ ᱢᱟ ᱵᱮᱥᱤ ᱵᱮᱥᱤ ᱯᱷᱚᱞᱚᱱ ᱮᱢ ᱞᱮᱠᱷᱟᱱ ᱵᱤᱵᱤᱱᱱᱚ ᱨᱚᱠᱚᱢ ᱦᱟᱱᱮ ᱠᱤᱴᱱᱟᱥᱚᱠ ᱨᱟᱥᱟᱭᱚᱱᱤᱠ ᱡᱤᱱᱤᱥ ᱠᱚᱵᱚᱱ ᱮᱢᱟᱜ ᱠᱟᱱᱟ ᱡᱟᱦᱟᱸ ᱠᱤᱛᱛᱤᱢ ᱵᱷᱟᱵᱛᱮ ᱩᱱᱠᱩ ᱠᱚ ᱛᱚᱭᱨᱤᱭᱮᱫᱟ᱾ ᱚᱱᱟ ᱡᱤᱱᱤᱥ ᱠᱚ ᱦᱟᱱᱟ ᱱᱟ ᱠᱚᱠᱚ ᱮᱢᱟᱜ ᱠᱟᱱᱟ ᱟᱫᱚ ᱚᱱᱟ ᱛᱮᱫᱚ ᱦᱟᱥᱟ ᱦᱟᱥᱟ ᱨᱮᱱᱟᱜ ᱟᱹᱰᱤ ᱠᱷᱚᱛᱤ ᱫᱟᱭ᱾ ᱡᱟᱦᱟᱸ ᱡᱟᱭᱜᱟ ᱨᱮᱱᱟᱜ ᱦᱟᱥᱟ ᱨᱮᱱᱟᱜ ᱠᱷᱚᱛᱤ ᱫᱟ ᱦᱚᱲᱟᱜ ᱤᱭᱟᱹ ᱠᱚᱭ ᱠᱷᱚᱛᱤᱭ ᱫᱟ ᱦᱟᱱᱟ ᱱᱚᱣᱟ ᱫᱩᱥᱚᱱ ᱦᱩᱭᱩᱜ ᱠᱟᱱᱟ᱾ ᱡᱟᱦᱟᱸ ᱛᱩᱯᱩᱱ ᱚᱱᱟ ᱫᱟᱜ ᱠᱚ ᱦᱮᱡ ᱠᱟᱛᱮ ᱚᱱᱟ ᱫᱟᱜ ᱠᱚ ᱢᱮᱥᱟ ᱠᱟᱛᱮ ᱦᱤᱡᱩᱜ ᱠᱟᱱᱟ᱾ ᱵᱟᱦᱨᱮ ᱦᱤᱡᱩᱜ ᱠᱟᱱᱟ, ᱵᱟᱦ ᱨᱮ ᱢᱮᱥᱟᱜ ᱠᱟᱱᱟ ᱚᱱᱟ ᱫᱟᱜ ᱠᱚ ᱟᱹᱛᱩ ᱠᱟᱛᱮ ᱟᱨ ᱢᱮᱥᱟ ᱠᱟᱛᱮ ᱚᱸᱰᱮ ᱵᱚᱱ ᱛᱩᱯᱩᱱ ᱠᱟᱱᱟ᱾ ᱟᱫᱚ ᱚᱱᱟ ᱛᱮᱜᱮ ᱵᱤᱵᱷᱤᱱᱚ ᱨᱚᱠᱚᱢ ᱪᱟᱢᱲᱟ ᱨᱮᱱᱟᱜ ᱨᱳᱜᱽ ᱦᱩᱭᱩᱜ ᱠᱟᱱᱟ ᱦᱟᱱᱟ ᱱᱚᱣᱟ ᱟᱨᱥᱮᱱᱤᱠ ᱫᱷᱩᱥᱚᱱ ᱱᱚᱣᱟ ᱠᱚ ᱡᱮᱢᱚᱱ ᱦᱩᱭᱩᱜ ᱠᱟᱱᱟ ᱵᱤᱱ ᱨᱚᱠᱚᱢ ᱥᱤᱥᱟᱹ ᱠᱚ ᱛᱟᱢᱟ, ᱫᱚᱥᱛᱟ ᱚᱱᱟ ᱠᱚ ᱡᱚᱛᱚ ᱫᱟᱜ ᱨᱮ ᱢᱮᱥᱟᱜ ᱠᱟᱱᱟ ᱾ ᱛᱟᱦᱚᱞᱮ ᱠᱷᱟᱱ ᱜᱮ ᱟᱫᱚ ᱦᱚᱲᱢᱚ ᱨᱮ ᱢᱤᱫᱴᱟᱜ ᱯᱨᱚᱵᱞᱮᱢ ᱦᱩᱭᱩᱜ ᱠᱟᱱ ᱛᱟᱵᱚᱱᱟ᱾ ᱦᱚᱲᱢᱚ ᱨᱮᱱᱟᱜ ᱦᱟᱱᱟ ᱱᱟᱣᱟ ᱨᱳᱜ ᱠᱚ ᱤᱭᱟᱹ ᱠᱚ ᱾
ᱵᱤᱯᱚᱫ ᱟᱵᱚ ᱟᱹᱰᱤ ᱠᱤᱪᱷᱩ ᱢᱟᱱᱮ ᱟᱹᱰᱤ ᱠᱤᱪᱷᱩ ᱵᱚᱱ ᱥᱚᱵᱡᱤ ᱵᱚᱱ ᱚᱱᱠᱟ ᱵᱚᱱ ᱤᱭᱟᱹᱭᱮᱫᱟ ᱠᱤᱱᱛᱩ ᱛᱟᱨ ᱫᱮ ᱯᱩᱨᱟᱹᱣ ᱠᱟᱛᱮᱫ ᱢᱮᱱ ᱟᱵᱚᱱ ᱠᱤᱱᱛᱩ ᱟᱵᱚ ᱧᱮᱞᱮᱫ ᱠᱚᱣᱟᱧ ᱱᱮᱛᱟᱨ ᱦᱚᱲ ᱠᱚ ᱢᱟᱱᱮ ᱡᱤᱞ ᱵᱟᱠᱷᱷᱟᱡ ᱟᱠᱚᱣᱟᱜ ᱥᱟᱱᱛᱤ ᱵᱟᱝ ᱛᱟᱠᱚᱣᱟ ᱡᱤᱞ ᱢᱟᱱᱮ ᱥᱚᱯᱛᱟᱦ ᱨᱮ ᱯᱟᱸᱪ ᱪᱷᱚᱤᱱ ᱩᱱᱤ ᱡᱤᱞ ᱡᱟᱭ ᱛᱟᱪᱷᱟᱲᱟ ᱩᱱᱤᱭᱟᱜ ᱢᱟᱱᱮ
ᱦᱩᱸ᱾
ᱠᱷᱚᱱᱟᱜ ᱢᱟᱱᱮ ᱵᱷᱤᱛᱤᱨ ᱵᱟᱝ ᱩᱫᱩᱜ ᱛᱟᱭᱟ ᱱᱚᱣᱟ ᱠᱤᱱᱛᱩ ᱚᱱᱮ ᱱᱚᱣᱟ ᱠᱤᱱᱛᱩ ᱠᱚᱢ ᱦᱩᱭᱩᱜ ᱛᱟᱵᱚᱱᱟ ᱟᱵᱚ ᱥᱟᱱᱛᱟᱲ ᱦᱚᱲᱟᱜ ᱡᱟᱦᱟᱸᱜ ᱜᱮ᱾
ᱦᱚᱭ ᱡᱤᱞ ᱡᱚᱢ ᱠᱟᱫᱟ ᱟᱨ ᱡᱤᱞ ᱵᱚᱱ ᱡᱚᱢ ᱮᱫᱟ ᱚᱱᱟ ᱟᱠᱟᱸᱠᱟ ᱵᱚᱱ ᱡᱚᱢᱫᱟ ᱡᱟᱦᱟᱸ ᱦᱟᱭᱵᱤᱨᱤᱴ ᱡᱤᱱᱤᱥ ᱡᱟᱦᱟᱸ ᱠᱚᱢ ᱫᱤᱱ ᱛᱮᱠᱚ ᱦᱩᱭᱩᱜ ᱠᱟᱱᱟ ᱪᱚᱞᱤᱥ ᱫᱤᱱ ᱛᱮᱚᱭᱟᱨ ᱵᱚᱭᱞᱟᱨ ᱡᱤᱞ ᱠᱚ ᱡᱚᱢ ᱫᱟ, ᱠᱚᱢ ᱫᱤᱱ ᱛᱮᱜ ᱦᱩᱭᱩᱜ
ᱵᱮᱞᱟᱨ ᱦᱮᱸ ᱚᱱᱠᱟ ᱤᱧᱡᱮᱠᱥᱚᱱ ᱮᱢ ᱠᱟᱛᱮ ᱦᱮᱸ ᱤᱧᱡᱮᱠᱥᱚᱱ ᱮᱢ ᱠᱟᱛᱮ
ᱤᱧᱡᱮᱠᱥ ᱮᱢ ᱠᱟᱛᱮᱫ ᱪᱚᱞᱤᱥ ᱫᱤᱱ ᱛᱮᱠᱚ ᱦᱟᱨᱟᱭᱚᱜᱼᱟ ᱾ ᱣᱟ ᱪᱚᱞᱤᱥ ᱫᱤᱱ ᱛᱮ ᱢᱤᱫᱴᱟᱝ ᱵᱚᱭᱞᱟᱨ ᱡᱩᱫᱤ ᱯᱮ ᱠᱮᱡᱤ ᱯᱩᱱ ᱠᱮᱡᱤ ᱢᱚᱬᱮ ᱠᱮᱡᱤ ᱠᱚ ᱦᱩᱭᱩᱜᱼᱟ᱾ ᱛᱟᱦᱞᱮ ᱩᱱᱤ ᱫᱚ ᱚᱱᱟ ᱨᱮᱫᱚ ᱚᱱᱟ ᱫᱚ ᱱᱤᱥᱪ ᱡᱟᱦᱟᱱᱟᱜ ᱢᱤᱫᱴᱟᱝ ᱮᱢ ᱠᱟᱫᱟ᱾ ᱟᱨ ᱢᱤᱫᱴᱟᱝ ᱜᱤᱫᱽᱨᱟᱹ ᱡᱚᱱᱚᱢ ᱯᱚᱨᱮ ᱥᱚᱸᱜᱮ ᱛᱮᱫᱚ ᱛᱟᱲᱟᱢ ᱠᱟᱛᱮᱫ ᱵᱟᱭ ᱫᱟᱹᱲ ᱜᱚᱫᱟ᱾ ᱩᱱᱤᱭᱟᱜ ᱴᱟᱭᱤᱢ ᱞᱟᱜᱟᱣᱜ ᱛᱟᱭᱟ ᱢᱮᱪᱩᱨᱤᱴᱤ ᱦᱩᱭᱛᱮ ᱟᱴᱷᱨᱚ ᱵᱚᱪᱷᱚᱨ, ᱠᱩᱲᱤ ᱵᱚᱪᱷᱚᱨ ᱚᱱᱠᱟ ᱡᱩᱫᱤ ᱩᱱᱤ ᱡᱩᱫᱤᱢ ᱢᱮᱛᱟᱭᱟ ᱡᱮ ᱤᱧᱡᱮᱠᱥᱮᱱ ᱠᱟᱛᱮᱜ ᱦᱟᱱᱟ ᱱᱟᱣᱟ ᱠᱟᱛᱮᱫ ᱠᱚᱢ ᱴᱤᱢ ᱨᱤᱧ ᱦᱟᱨᱟ ᱢᱮᱭᱟ ᱚᱱᱠᱟᱱ ᱠᱤᱪᱷᱩ ᱮᱠᱷᱚᱱᱚ ᱨᱤᱥᱟᱨᱪ ᱠᱟᱛᱮ ᱟᱹᱣᱨᱤ ᱠᱚ ᱧᱟᱢᱟ ᱡᱮᱦᱮᱛᱩ ᱡᱩᱫᱤ ᱠᱚᱨᱟᱣᱟ ᱮᱠᱡᱟᱢᱯᱟᱞ ᱮᱢ ᱦᱩᱭᱩᱜ ᱠᱟᱱᱟ ᱡᱮᱢᱚᱱ ᱟᱫᱚ ᱛᱟᱦᱮ ᱩᱱᱤ ᱫᱚ ᱪᱮᱫᱞᱮᱠᱟ ᱦᱩᱭᱩᱜᱼᱟ ᱩᱱᱤ ᱫᱚ ᱚᱱᱠᱟ ᱫᱟᱲᱮ ᱦᱩᱭᱩᱜ ᱛᱟᱭᱟ ᱚᱱᱠᱟ ᱞᱮᱲᱮ ᱵᱮᱲᱮᱜ ᱜᱮ ᱦᱩᱭᱩᱜᱼᱟ ᱚᱱᱠᱟ ᱞᱮᱲᱮ ᱵᱮᱲᱮ ᱜᱮ ᱦᱟᱨᱟᱜ ᱟᱭ ᱚᱱᱠᱟ ᱦᱟᱨᱟᱜ ᱜᱮ ᱦᱟᱨᱟᱜᱼ ᱟᱭ᱾ ᱫᱟᱲᱮ ᱦᱚᱸ ᱵᱟᱭ ᱛᱟᱦᱮᱱ ᱛᱟᱭᱟ ᱟᱨ ᱵᱚᱦᱚᱜ ᱨᱮᱱᱟᱜ ᱤᱭᱟᱹ ᱦᱚᱸ ᱵᱟᱭ ᱛᱟᱦᱮᱱ ᱛᱟᱭᱟ ᱩᱱᱟᱹᱜ ᱢᱟᱭᱤᱱ ᱠᱚᱦᱚᱸ ᱩᱱᱟᱹᱜ ᱵᱟᱝ ᱛᱤᱡᱚᱜ ᱵᱟᱭ ᱴᱤᱠᱱᱚᱜ ᱛᱟᱭᱟ ᱡᱟᱦᱟᱱᱟᱜ ᱩᱭᱦᱟᱹᱨ ᱛᱮ ᱵᱟᱭ ᱧᱟᱢ ᱜᱚᱫᱟ ᱛᱟᱲᱟᱛᱟᱹᱲᱤ ᱟᱹᱰᱤ ᱴᱟᱭᱤᱢ ᱞᱟᱜᱟᱣᱜ ᱛᱟᱭᱟ᱾
ᱟᱹᱵᱤᱱ ᱡᱟᱦᱟᱸ ᱵᱤᱱ ᱢᱮᱱᱮᱫᱟ ᱡᱚ ᱥᱚᱢᱚᱭ ᱜᱮ ᱦᱩᱭᱩᱜᱼᱟ᱾ ᱧᱮᱞ ᱵᱤᱱ ᱜᱤᱫᱟᱹᱨ ᱠᱚ ᱡᱚᱠᱷᱚᱱ ᱠᱚ ᱦᱩᱭᱩᱜᱼᱟ ᱞᱟᱹᱴᱩᱜ ᱟᱠᱚ ᱦᱮᱸ ᱜᱤᱫᱟᱹᱨ ᱦᱩᱰᱤᱧ ᱨᱮ ᱡᱚᱠᱷᱚᱱ ᱠᱚ ᱦᱩᱭᱩᱜᱼᱟ ᱛᱚᱠᱷᱚᱱ ᱧᱮᱞᱮᱭᱟᱵᱤᱱ ᱢᱤᱫ ᱨᱚᱠᱚᱢ ᱦᱮᱸ ᱟᱨ ᱵᱟᱨᱚ ᱵᱚᱪᱷᱚᱨ ᱯᱚᱨᱮᱤᱱᱤᱱ ᱧᱮᱞᱮᱭᱟ ᱢᱤᱫ ᱨᱚᱠᱚᱢ᱾ ᱡᱛᱷᱟᱛ ᱚᱱᱮ ᱡᱟᱦᱟᱸ ᱡᱟᱦᱟᱸ ᱵᱨᱫᱽᱫᱷᱤ ᱜᱚᱫᱚᱜᱼᱟ᱾ ᱡᱟᱦᱟᱸ ᱵᱨᱤᱫᱫᱷᱤ ᱜᱚᱜᱼᱟ ᱡᱮᱢᱚᱱ ᱚᱱᱟ ᱫᱚ ᱵᱤᱫᱽᱫᱷᱤ ᱜᱚᱫᱚᱜᱼᱟ ᱠᱤᱱᱛᱩ ᱟᱭᱟᱜ ᱰᱮᱵᱷᱞᱚᱯᱢᱮᱱᱴ ᱫᱚ ᱵᱟᱝ ᱦᱩᱭ ᱠᱟᱱ ᱛᱟᱭᱟ ᱫᱤᱱ ᱫᱤᱱᱛᱮ ᱟᱥᱛᱮ ᱟᱥᱛᱮ ᱩᱱᱤ ᱦᱟᱨᱟ ᱵᱩᱨᱩᱜᱼ ᱟᱭ
ᱦᱚᱭ
ᱦᱩᱰᱤᱧ ᱜᱤᱫᱟᱹᱨ ᱡᱚᱠᱷᱚᱱ ᱱᱤᱨᱫᱤᱥᱴ ᱢᱟᱱ ᱟᱴ ᱫᱚᱟᱱ ᱯᱷᱟᱭᱤᱵᱷ ᱥᱤᱠᱥ ᱠᱚᱨᱮ ᱯᱟᱲᱦᱟᱜᱼᱟ ᱛᱚᱠᱷᱚᱱ ᱧᱮᱞ ᱟᱹᱵᱤᱱ ᱩᱱᱤ ᱠᱟᱹᱴᱤᱡ ᱠᱟᱛᱷᱟ ᱵᱟᱝ ᱜᱟᱱᱚᱜᱼᱟ ᱦᱮᱸ ᱠᱟᱛᱮ ᱢᱮᱱ ᱞᱮ ᱩᱱᱤ ᱦᱩᱰᱤᱧ ᱟᱹᱰᱤ ᱠᱤᱪᱷᱩ ᱩᱱᱠᱩ ᱟᱛᱚ ᱫᱟᱲᱮᱭᱟᱜᱼᱟ ᱠᱚ ᱡᱟᱦᱟᱸ ᱡᱟᱦᱟᱸ ᱨᱮᱴ ᱛᱟᱵᱚᱱ ᱟᱵᱚᱣᱟᱜ ᱵᱚᱦᱚᱜ ᱨᱮ ᱚᱱᱟ ᱟᱹᱰᱤ ᱠᱤᱪᱷᱩ ᱵᱚᱱ ᱦᱟᱭᱛ ᱫᱟᱲᱮᱭᱟᱜᱼᱟ ᱦᱩᱰᱤᱧ ᱥᱚᱢᱚᱭ ᱜᱮ ᱡᱟᱦᱟᱸ ᱵᱚᱱ ᱧᱮᱞᱟᱥᱮ ᱦᱮᱸ ᱚᱱᱟ ᱟᱹᱰᱤ ᱟᱹᱰᱤ ᱫᱤᱱ ᱵᱚᱱ ᱫᱤᱥᱟᱹ ᱫᱚᱦᱚ ᱫᱟᱲᱮᱭᱟᱜᱼᱟ ᱧᱮᱞᱟᱵᱤᱱ ᱦᱩᱰᱤᱝ ᱜᱤᱫᱟᱹ ᱫᱚ ᱮᱸᱰᱮ ᱠᱟᱛᱷᱟ ᱫᱚ ᱵᱟᱝᱠᱚ ᱞᱟᱹᱭᱟ ᱡᱟᱦᱟᱸ ᱠᱚ ᱞᱟᱹᱭᱟ ᱥᱟᱹᱨᱤ ᱠᱟᱛᱷᱟ ᱜᱮ ᱞᱟᱹᱭᱟᱠᱚ ᱱᱚᱣᱟ ᱟᱵᱚ ᱢᱟᱱᱮ ᱪᱟᱸᱫᱚ ᱵᱚᱸᱜᱟ ᱟᱹᱰᱤ ᱢᱟᱨᱟᱝ ᱢᱟᱱᱮ ᱟᱵᱚᱣᱟᱜ ᱢᱟᱹᱱᱢᱤ ᱦᱚᱯᱚᱱᱟᱜ ᱮᱢ ᱠᱟᱜ ᱵᱚᱱᱟ ᱧᱮᱞᱟᱵᱤᱱ ᱡᱤᱵᱽᱼᱡᱚᱱᱛᱩ ᱫᱚ ᱩᱱᱠᱩ ᱫᱚ ᱵᱟᱝᱠᱚ ᱵᱩᱡᱽ ᱫᱟᱲᱮᱭᱟᱜᱼᱟ ᱦᱮᱸ ᱨᱚᱲ ᱵᱟᱝᱠᱚ ᱫᱟᱲᱮᱭᱟᱜᱼᱟ ᱠᱤᱱᱛᱩ ᱟᱠᱚᱣᱟᱜ ᱟᱠᱚᱣᱟᱜ ᱢᱤᱫᱴᱮᱱ
ᱦᱩᱸ
ᱟᱠᱚᱣᱟᱜ ᱠᱚ ᱯᱚᱨᱤᱵᱮᱥ ᱠᱚ ᱛᱟᱦᱮᱱᱟ᱾
ᱦᱳᱭ ᱟᱫᱚ ᱟᱫᱚ ᱜᱤᱫᱽᱨᱟᱹ ᱠᱚᱫᱚ ᱚᱠᱟ ᱞᱮᱠᱟ ᱠᱚ ᱦᱳᱜ ᱠᱟᱱᱟ ᱜᱚᱝᱠᱮ ᱢᱟᱱᱮ ᱩᱱᱠᱩ ᱫᱚ ᱢᱟᱱᱮ ᱯᱳᱲ ᱠᱟᱜᱚᱡᱽ᱾ ᱢᱟᱱᱮ ᱯᱩᱲ ᱠᱟᱜᱚᱡᱽ ᱜᱮ ᱩᱱᱠᱩ ᱫᱚ ᱢᱟᱱᱮ ᱪᱮᱫᱠᱟ ᱵᱚᱱ ᱚᱞᱟ ᱚᱱᱠᱟ ᱜᱮ ᱚᱞᱚᱜᱼᱟ ᱡᱩᱫᱤ ᱵᱚᱱ ᱡᱩᱫᱤ ᱡᱮᱯᱲᱟᱣᱛ ᱵᱚᱱ ᱚᱞᱟ ᱛᱟᱦᱚᱞᱮ ᱚᱱᱟ ᱫᱚ ᱩᱱᱤ ᱫᱚ ᱚᱱᱠᱟ ᱜᱮ ᱦᱩᱭᱩᱜᱼᱟ ᱩᱱᱤ ᱡᱩᱫᱤ ᱚᱱᱠᱟ ᱜᱮᱵᱚᱱ ᱥᱮᱨᱟᱭᱟ᱾ ᱦᱤᱝᱥᱟᱹ ᱡᱤᱱᱤᱥ ᱠᱚᱵᱚᱱ ᱥᱮᱬᱟᱣ ᱟᱭᱟ ᱢᱟᱱᱮ ᱠᱷᱟᱨᱟᱯ ᱡᱤᱱᱤᱥ ᱠᱚᱵᱚᱱ ᱥᱮᱬᱟᱣ ᱟᱭᱟ ᱛᱟᱦᱚᱞᱮ ᱚᱱᱠᱟ ᱜᱮ ᱦᱩᱭᱩᱜᱼᱟ᱾ ᱟᱨ ᱡᱩᱫᱤ ᱵᱷᱟᱜᱤ ᱧᱚᱜ ᱵᱚᱱ ᱤᱭᱟᱹᱭᱟ ᱡᱩᱫᱤ ᱵᱷᱟᱜᱤ ᱧᱚᱜ ᱵᱷᱟᱜᱤ ᱠᱤᱪᱷᱩ ᱵᱚᱱ ᱥᱮᱬᱟᱣᱟᱭᱟ ᱛᱟᱦᱚᱞᱮ ᱩᱱᱤ ᱫᱚ ᱵᱷᱟᱜᱤ ᱜᱮ ᱦᱩᱭᱩᱜᱼᱟ ᱠᱤᱱᱛᱩ ᱚᱱᱟ ᱥᱚᱵ ᱪᱤᱱᱛᱟᱹ ᱵᱷᱟᱵᱽᱱᱟ ᱠᱚ ᱵᱟᱝ ᱦᱤᱡᱩᱜ ᱦᱤᱡᱩᱜ ᱛᱟᱭ ᱨᱮᱦᱚᱸ ᱚᱱᱟ ᱠᱚᱫᱚ ᱞᱟᱹᱭᱟ ᱵᱟᱝ ᱚᱱᱟ ᱫᱚ ᱠᱷᱟᱨᱟᱯ ᱡᱤᱱᱤᱥ ᱠᱟᱱᱟ ᱵᱟᱹᱧ ᱠᱚᱨᱟᱣᱟ ᱟᱹᱰᱤ ᱦᱚᱲ ᱜᱮ ᱧᱮᱞ ᱦᱩᱭ ᱟᱠᱟᱱᱟ ᱡᱟᱦᱟᱸᱭ ᱡᱟᱦᱟᱸᱭ ᱜᱤᱫᱽᱨᱟᱹ ᱠᱚ ᱠᱟᱹᱴᱤᱡ ᱠᱷᱚᱱ ᱜᱮ ᱡᱟᱦᱟᱸ ᱴᱟᱠᱟ ᱯᱚᱭᱥᱟ ᱫᱚ ᱩᱴᱮᱞ ᱠᱚ ᱮᱢᱟ ᱠᱚ ᱛᱟᱦᱮᱸᱫ ᱟᱨ ᱱᱤᱥᱟᱹᱵᱽ ᱫᱚ ᱚᱱᱠᱟ ᱚᱦᱟᱵ ᱥᱮ ᱫᱤᱱ ᱪᱟᱞᱟᱣ ᱟᱠᱟᱱᱟ ᱚᱱᱟ ᱠᱷᱟᱹᱛᱤᱨ ᱥᱮ ᱪᱮᱫ ᱠᱷᱟᱹᱛᱤᱨ ᱴᱟᱠᱟ ᱯᱚᱭᱥᱟ ᱫᱚ ᱩᱱᱟᱹᱜ ᱫᱚ ᱮᱢ ᱠᱮᱫ ᱨᱮᱦᱚᱸ ᱠᱚ ᱚᱱᱠᱟ ᱫᱚ ᱵᱟᱝ ᱟᱫᱚ ᱡᱟᱦᱟᱸᱭ ᱠᱚ ᱚᱱᱠᱟ ᱠᱚ ᱮᱢ ᱠᱮᱠᱚᱣᱟ ᱩᱱᱠᱩ ᱜᱤᱫᱽᱨᱟᱹᱮ ᱱᱮᱛᱟᱨ ᱫᱚ ᱧᱮᱞ ᱦᱩᱭ ᱠᱟᱱᱟ ᱢᱟᱱᱮ ᱦᱟᱺᱰᱤ ᱯᱟᱹᱣᱨᱟᱹ ᱢᱤᱫᱴᱟᱝ ᱪᱮᱫ ᱱᱮᱥᱟ ᱦᱚᱸ ᱵᱷᱟᱹᱜᱤ ᱵᱟᱹᱱᱩᱜ ᱛᱟᱠᱚᱣᱟ᱾ ᱢᱟᱱᱮ ᱩᱱᱠᱩ ᱜᱮᱠᱚ ᱠᱚᱨᱟᱣ ᱮᱫᱟ᱾
ᱡᱚᱛᱚ ᱠᱤᱪᱷᱩ
ᱱᱤᱡᱮ ᱥᱚᱵᱫᱚ ᱚᱱᱠᱟᱱ ᱩᱱᱟᱹᱜ ᱤᱭᱟᱹ ᱵᱟᱝ ᱛᱟᱦᱮᱸ ᱠᱟᱱ ᱨᱮᱦᱚᱸ ᱟᱫᱚ ᱱᱤᱡᱮ ᱫᱚ ᱚᱱᱟ ᱥᱚᱵ ᱫᱤᱭᱮ ᱫᱚ ᱟᱫᱚ ᱠᱳᱱᱳ ᱴᱟᱱ ᱵᱟᱹᱱᱩᱜᱼᱟ ᱚᱱᱟ ᱥᱚᱵ ᱫᱤᱭᱮ
ᱠᱚᱨᱟᱣ ᱨᱮᱱᱟᱜ ᱩᱭᱦᱟᱹᱨ ᱵᱟᱝ ᱦᱚᱸ ᱵᱟᱝ ᱦᱩᱭ ᱟᱠᱟᱱᱟ᱾
ᱦᱩᱰᱤᱧ ᱨᱮ ᱡᱩᱫᱤ ᱯᱚᱭᱥᱟ ᱠᱚ ᱮᱢᱟᱵᱱᱟ ᱟᱹᱰᱤ ᱰᱷᱮᱨ ᱨᱟᱱᱛᱟᱲᱤ ᱫᱚ ᱟᱹᱵᱤᱱ ᱫᱚ ᱤᱧ ᱪᱮᱫ ᱤᱧ ᱪᱤᱠᱟᱹᱭᱟ ᱦᱟᱱᱟ ᱱᱟᱣᱟ ᱠᱤᱱᱛᱩ ᱟ ᱱᱤᱛᱚᱜ ᱫᱚ ᱯᱚᱭᱥᱟ ᱛᱟᱵᱮᱱᱟ ᱟᱹᱵᱤᱱ ᱟᱹᱵᱤᱱ ᱦᱚᱸ ᱪᱤᱱᱛᱟᱹ ᱵᱟᱲᱟᱭ ᱟᱹᱞᱤᱧ ᱡᱮ ᱯᱚᱭᱥᱟ ᱵᱟᱹᱱᱩᱜᱼᱟ ᱪᱮᱫ ᱜᱤᱧ ᱡᱚᱢᱟ ᱪᱮᱫ ᱜᱮ ᱵᱟᱝ ᱟᱵᱚ ᱠᱤᱪᱷᱩ ᱡᱩᱫᱤ ᱡᱩᱫᱤ ᱱᱤᱛᱚ ᱯᱚᱭᱥᱟ ᱵᱚᱱ ᱧᱟᱢᱟ ᱵᱷᱟᱜᱞᱤ ᱠᱤᱪᱷᱩ ᱠᱚᱨᱟᱣ ᱞᱟᱹᱜᱤᱫ ᱵᱚᱱ ᱪᱮᱥᱴᱟᱭᱟ ᱠᱤᱱᱛᱩ ᱚᱱᱟ ᱦᱩᱰᱤᱧᱨᱮ ᱡᱟᱦᱟᱸ ᱡᱟᱦᱟᱸᱭ ᱵᱮᱥᱤ ᱠᱚ ᱡᱟᱦᱟᱸᱭ ᱚᱲᱟᱜ ᱦᱚᱲ ᱫᱚ
ᱢᱤᱥᱤ ᱡᱟᱦᱟᱸᱭ ᱟᱞᱞᱟᱫᱽ ᱡᱟᱦᱟᱸ ᱠᱚ ᱞᱟᱹᱭᱟ ᱟᱞᱞᱟᱫᱽ ᱡᱟᱦᱟᱸ ᱡᱤᱱᱤᱥ ᱡᱟᱦᱟᱸᱭ ᱡᱩᱫᱤ ᱠᱟᱹᱴᱤᱡ ᱵᱮᱥᱤ ᱠᱚ ᱟᱞᱞᱟᱫᱽ ᱠᱷᱟᱭ ᱟᱞᱞᱟᱫᱽ ᱠᱟᱫᱮᱭᱟ ᱩᱱᱤ ᱜᱤᱫᱽᱨᱟᱹ ᱫᱚ ᱟᱫᱚ ᱩᱱᱤ ᱜᱤᱫᱽᱨᱟᱹ ᱫᱚ ᱟᱫᱚ ᱠᱟᱛᱷᱟ ᱵᱟᱭ ᱟᱸᱡᱚᱢᱟ ᱟᱫᱚ ᱫᱚ ᱟᱫᱚ ᱦᱟᱱᱥ ᱵᱟᱹᱲᱤᱡ ᱥᱮᱫ ᱜᱮ ᱪᱟᱞᱟᱜᱼ ᱟᱭ᱾ ᱩᱱᱤ ᱫᱚ ᱟᱫᱚ ᱠᱟᱨᱚᱱ ᱪᱮᱫ ᱦᱚᱸ ᱵᱟᱝ ᱠᱚ ᱢᱮᱛᱟᱭ ᱢᱤᱫᱴᱟᱝ ᱟᱞᱟᱫᱟ ᱨᱤᱱ ᱢᱤᱫᱴᱟᱝ ᱜᱤᱫᱽᱨᱟᱹ
ᱠᱤᱱᱛᱩ ᱥᱩᱫᱩ ᱠᱷᱟᱨᱟᱯ ᱡᱤᱱᱤᱥ ᱜᱮ ᱟᱫᱚ ᱩᱱᱤ ᱫᱚ ᱠᱷᱟᱨᱟᱯ ᱦᱚᱸ ᱚᱱᱟ ᱜᱮ ᱴᱷᱤᱠ ᱜᱮ ᱛᱟᱭᱟ᱾
ᱡᱩᱫᱤ ᱫᱟᱨᱮ ᱨᱮ ᱥᱟᱜᱩᱱ ᱩᱞ ᱩᱞ ᱫᱚ ᱡᱚ ᱟᱠᱟᱱᱟ ᱠᱤᱱᱛᱩ ᱢᱟᱱᱮ ᱦᱩᱰᱤᱧ ᱜᱮᱭᱟ᱾ ᱫᱟᱨᱮ ᱫᱚ ᱦᱩᱴᱤᱧ ᱜᱮᱭᱟ ᱩᱞ ᱫᱚ ᱫᱟᱹᱦᱤ ᱜᱟᱱ ᱡᱚ ᱟᱠᱟᱱᱟ, ᱚᱱᱟᱜᱮ ᱢᱟᱱᱮ ᱱᱤᱨᱫᱤᱥᱴᱚ ᱠᱚᱢ ᱵᱚᱭᱚᱥ ᱨᱮ ᱩᱞ ᱡᱚ ᱟᱠᱟᱱᱟ ᱵᱤᱫᱽᱫᱷᱤ ᱟᱠᱟᱱᱟ ᱟᱨ ᱰᱮᱵᱷᱞᱚᱯᱢᱮᱱᱴ ᱚᱱᱠᱟ ᱦᱩᱭᱩᱜ ᱠᱟᱱᱟ ᱰᱮᱵᱷᱞᱚᱯᱢᱮᱱᱴ ᱠᱚᱦᱚᱸ ᱚᱱᱠᱟᱜ ᱜᱮ
ᱦᱚᱭ ᱦᱚᱭ ᱟᱨ ᱛᱟᱯᱚᱨ ᱪᱟᱥᱵᱟᱥ ᱨᱮᱱᱟᱜ ᱤᱭᱟᱹ ᱠᱚᱦᱚᱸ ᱯᱟᱞᱴᱟᱣ ᱦᱩᱭᱩᱜ ᱛᱟᱵᱚᱱᱟ ᱡᱟᱦᱟᱸ ᱪᱟᱥ ᱫᱟᱭ ᱡᱮᱢᱚᱱ ᱟᱹᱰᱤ ᱦᱚᱲᱜᱮ ᱟᱫᱚ ᱞᱟᱹᱭᱫᱟ ᱤᱧᱟᱹᱜ ᱪᱟᱥᱨᱮ ᱡᱮᱢᱚᱱ ᱞᱚᱥ ᱱᱤᱭᱟᱹ ᱫᱷᱟᱣ ᱡᱮᱢᱚᱱ ᱟᱞᱩ ᱪᱟᱥ ᱨᱮ ᱟᱞᱮ ᱥᱮᱫ ᱫᱚ ᱟᱹᱞᱩ ᱫᱚᱢᱮ ᱠᱚ ᱪᱟᱥ ᱜᱮᱭᱟ᱾
ᱪᱮᱫ ᱟᱞᱩ?
ᱟᱫᱚ ᱦᱳᱭ ᱦᱳᱭ᱾
ᱟᱪᱪᱷᱟ ᱛᱩᱭᱥᱟ ᱦᱚᱸ ᱪᱟᱥ ᱜᱮ
ᱠᱚ ᱞᱚᱥ ᱠᱟᱱᱟ ᱟᱹᱞᱩ ᱨᱮ ᱦᱚᱸ ᱟᱹᱞᱩ ᱪᱟᱥ ᱨᱮ ᱡᱮᱢᱚᱱ ᱫᱟᱢ ᱵᱟᱹᱱᱩᱜᱼᱟ᱾
ᱦᱮᱸ
ᱟᱞᱩ ᱮᱛᱚ ᱯᱚᱨᱤᱢᱟᱱ ᱠᱚ ᱪᱟᱥ ᱠᱟᱫᱟ ᱫᱟᱢ ᱵᱟᱹᱱᱩᱜᱼᱟ ᱾ ᱟᱫᱚ ᱚᱱᱟᱛᱮ ᱟᱫᱚ ᱩᱱᱠᱩ ᱦᱚᱸ ᱡᱟᱦᱟᱸᱭ ᱠᱚ ᱦᱤᱡᱩᱜ ᱠᱟᱱᱟ ᱠᱚ ᱢᱤᱴᱤᱝ ᱠᱚᱠᱚ ᱦᱤᱡᱩᱜ ᱠᱟᱱᱟ ᱥᱚᱨᱠᱟᱨᱤ ᱦᱚᱲ ᱜᱮ ᱾ ᱩᱱᱠᱩ ᱚ ᱟᱫᱚ ᱞᱟᱹᱭ ᱮᱫᱟ ᱚᱱᱟᱫᱚ ᱟᱞᱚᱯᱮ ᱪᱟᱥᱟ, ᱮᱴᱟᱜᱟᱜ ᱪᱟᱥ ᱯᱮ ᱾ ᱟᱫᱚ ᱮᱴᱟᱜᱟᱜ ᱪᱟᱥ ᱫᱚ ᱥᱮᱨᱚᱠᱚᱢ ᱛᱚ ᱟᱫᱚ ᱱᱚᱛᱮ ᱫᱚ ᱪᱟᱞ ᱵᱟᱹᱱᱩᱜᱼᱟ ᱾ ᱚᱱᱟᱫ-ᱚᱱᱟ ᱜᱮᱠᱚ ᱪᱟᱥ ᱠᱮᱭᱟ ᱦᱩᱲᱩ ᱟᱹᱞᱩ ᱾ ᱟᱨ ᱦᱚᱭᱛᱳ ᱴᱩᱠ ᱴᱟᱠ ᱥᱚᱵᱽᱡᱤ ᱠᱚ ᱨᱚᱦᱚᱭ ᱠᱮᱭᱟ ᱢᱤᱫ ᱵᱟᱨ ᱦᱚᱲ ᱾
ᱦᱩᱸ
ᱠᱩᱯᱤ ᱠᱚ ᱤᱭᱟᱹ ᱠᱚ ᱚᱱᱟ ᱠᱚᱜᱮ ᱥᱤᱡᱤᱱ ᱨᱮᱱᱟᱜ ᱪᱟᱥ ᱠᱚᱜᱮ ᱠᱚ ᱠᱚᱨᱟᱣ ᱛᱟᱦᱮᱸᱜ ᱟᱨ ᱠᱷᱚᱥᱞᱟ᱾ ᱮᱴᱟᱜ ᱠᱤᱪᱷᱩ ᱫᱚ ᱵᱟᱝᱠᱚ ᱪᱟᱥᱟ-ᱟ, ᱦᱩᱸ ᱟᱫᱚ
ᱠᱟ ᱫᱚᱨᱠᱟᱨ ᱟᱵᱚᱣᱟᱜ ᱡᱮ ᱫᱟᱜ ᱛᱟᱦᱮᱱᱟ ᱛᱟᱦᱚᱞᱮ ᱪᱟᱥ ᱠᱚᱦᱚᱸ ᱴᱷᱤᱠ ᱴᱷᱟᱠ ᱵᱟᱝ ᱦᱩᱭᱩᱜᱼᱟ ᱥᱚᱢᱚᱭ ᱢᱚᱛᱚ
ᱦᱳᱭ ᱚᱱᱟ ᱫᱚ ᱠᱟᱹᱴᱤᱡ ᱵᱩᱡ ᱫᱚᱨᱠᱟᱨ ᱛᱟᱵᱚᱱ ᱡᱟᱦᱟᱸ ᱱᱚᱣᱟ ᱨᱟᱱ ᱮᱢ ᱠᱟᱛᱮ ᱱᱚᱣᱟ ᱦᱩᱭᱱᱟ ᱚᱱᱟ ᱡᱤᱱᱤᱥ ᱠᱚᱦᱚᱸ ᱩᱭᱦᱟᱹᱨ ᱫᱚᱦᱚ ᱫᱚᱨᱠᱟᱨ ᱠᱟᱱᱟ ᱛᱟᱯᱚᱨᱮ ᱡᱟᱦᱟᱸ ᱪᱟᱥ ᱠᱚ ᱵᱤᱵᱷᱤᱱᱱᱚ ᱨᱚᱠᱚᱢ ᱪᱟᱥ ᱠᱚ ᱢᱮᱱᱟᱜᱼᱟ ᱡᱟᱦᱟᱸ ᱠᱚᱫᱚ ᱫᱟᱢ ᱜᱤᱭᱟᱹ᱾ ᱚᱱᱟ ᱫᱚ ᱟᱹᱠᱷᱨᱤᱧ ᱠᱟᱛᱮᱜ ᱦᱩᱭᱩᱜᱼᱟ ᱮᱢᱱᱤ ᱟᱵᱚ ᱡᱟᱦᱟᱸ ᱵᱟᱝ ᱫᱟᱢᱟ ᱚᱱᱠᱟ ᱡᱤᱱᱤᱥ ᱜᱮᱵᱚᱱ ᱪᱟᱥᱟ ᱾ ᱛᱟᱦᱚᱞᱮ ᱚᱱᱟ ᱪᱤ ᱟᱨ ᱯᱚᱭᱥᱟ ᱦᱩᱭᱩᱜᱚᱜᱼᱟ?
ᱵᱟᱝ
ᱦᱳᱲᱳ-ᱪᱟᱜ ᱦᱳᱲᱳ ᱪᱟᱣᱞᱮ ᱦᱳᱲᱳ ᱫᱚ ᱴᱷᱤᱠ ᱜᱤᱭᱟᱹ ᱚᱱᱟ ᱫᱚ ᱡᱚᱢ ᱠᱩᱲᱟᱹᱜ ᱛᱟᱵᱚᱱᱟ ᱾ ᱟ ᱴᱷᱤᱠ ᱜᱮᱭᱟ ᱠᱤᱱᱛᱩ ᱟᱨᱦᱚᱸ ᱮᱴᱟᱜ ᱠᱤᱪᱷᱩ ᱦᱳᱲᱳ ᱠᱚᱦᱚᱸ ᱪᱟᱥ ᱦᱩᱭᱩᱜᱼᱟ ᱾ ᱡᱟᱦᱟᱸ ᱡᱮᱢᱚᱱ ᱫᱟᱢ ᱢᱮᱱᱟᱜᱼᱟ ᱵᱟᱫᱥᱟᱵᱚᱠ ᱢᱮᱱᱟᱜᱼᱟ ᱾ ᱛᱟᱯᱚᱨᱮ ᱵᱟᱥᱚᱢᱚᱛᱤ ᱪᱟᱞ ᱢᱮᱱᱟᱜᱼᱟ ᱚᱱᱟ ᱠᱚᱦᱚᱸ ᱪᱟᱭᱞᱮ ᱢᱮᱱᱟᱜ ᱾ ᱚᱱᱟ ᱠᱚᱦᱚᱸ ᱤᱭᱟᱹ ᱦᱩᱭᱩᱜᱼᱟ ᱛᱚ ᱚᱱᱟ ᱠᱚᱦᱚᱸ ᱡᱩᱫᱤ ᱪᱟᱥ ᱦᱩᱭᱩᱜᱼᱟ ᱾
ᱦᱮᱸ ᱾
ᱟᱫᱚ ᱚᱱᱟ ᱠᱚᱨᱮ ᱛᱚ ᱵᱷᱟᱜᱮ ᱾
ᱦᱮᱸ ᱾ ᱫᱤᱱ ᱛᱮ ᱟᱵᱚ ᱫᱟᱜ ᱡᱟᱹᱲᱤ ᱦᱚᱸ ᱵᱟᱝ ᱦᱩᱭᱩᱜ ᱠᱟᱱ ᱛᱟᱵᱚᱱᱟ ᱾ ᱟᱵᱚ
ᱦᱳᱭ-ᱦᱳᱭ ᱾
ᱱᱚᱜᱼᱚᱭ ᱡᱮᱢᱚᱱ ᱟᱥᱟᱲ ᱵᱚᱸᱜᱟ ᱦᱩᱭ ᱠᱟᱱᱟ ᱨᱮᱦᱚᱸ ᱫᱟᱜ ᱡᱟᱹᱲᱤ ᱵᱟᱦᱟᱭ ᱠᱷᱟᱹᱛᱤ ᱵᱟᱭ ᱮᱦᱚᱜᱚᱜ ᱠᱟᱱᱟ ᱾ ᱱᱚᱣᱟ ᱠᱤᱱᱛᱩ ᱟᱵᱚᱣᱟᱜ ᱾ ᱢᱟᱱᱮ ᱡᱟᱦᱟᱸ ᱫᱚᱞᱚᱵᱟᱭ
ᱫᱟᱜ ᱫᱟᱜ ᱡᱟᱹᱲᱤ ᱦᱚᱸ ᱵᱟᱝ ᱦᱩᱭᱩᱜ ᱠᱟᱱᱟ ᱡᱟᱦᱟᱸ ᱟᱵᱚᱣᱟᱜ ᱵᱤᱨ-ᱵᱩᱨᱩ ᱠᱚ ᱵᱤᱨ-ᱵᱩᱨᱩ ᱠᱚ ᱢᱟᱜᱽ, ᱢᱟᱜᱽ ᱤᱫᱤᱭ ᱫᱟᱵᱚᱱ ᱛᱟᱦᱚᱞᱮ ᱟᱨ ᱪᱤᱠᱟᱹ ᱛᱮ ᱤᱭᱟᱹ ᱦᱤᱡᱩᱜᱼᱟ ᱚᱱᱠᱟ ᱾ ᱯᱟᱠᱤᱛᱤᱠ ᱨᱮᱱᱟᱜ ᱚᱱᱠᱟ ᱢᱤᱫᱴᱟᱝ ᱟᱠᱚᱨᱥᱚᱱ ᱢᱤᱫᱴᱟᱝ ᱠᱚ ᱡᱟᱦᱟᱸ ᱥᱟᱭᱮᱱᱥ ᱮ ᱯᱟᱲᱦᱟᱣ ᱦᱚᱜ ᱡᱟ ᱤᱭᱟᱹ ᱠᱚᱨᱮ ᱵᱤᱜᱽᱜᱟᱱ ᱠᱚᱨᱮ ᱯᱟᱲᱦᱟᱣ ᱦᱩᱭ ᱟᱠᱟᱱᱟ ᱚᱱᱟ ᱠᱚᱫᱚ ᱠᱚ ᱩᱱ ᱠᱩ ᱫᱚᱠᱚ ᱪᱮᱜ ᱠᱚ ᱞᱟᱹᱭ ᱠᱮᱫᱟ ᱩᱱᱠᱩ ᱫᱚᱠᱚ ᱞᱟᱹᱭᱟ ᱫᱟᱨᱮ ᱫᱟᱨᱮ ᱱᱟᱲᱤ ᱠᱷᱚ ᱢᱟᱜᱽ ᱠᱷᱟᱹᱛ ᱛᱤ ᱨᱮ ᱫᱟᱨᱮ ᱠᱚ ᱢᱟᱜ ᱠᱷᱟᱹᱛᱤᱨ ᱫᱟᱜ ᱠᱚ ᱵᱟᱝ ᱦᱤᱡᱩᱜ ᱠᱟᱱᱟ ᱾
ᱟᱨ ᱢᱟᱱᱮ ᱟᱵᱚ ᱥᱟᱱᱛᱟᱲ ᱦᱚᱯᱚᱱ ᱜᱮ ᱟᱹᱰᱤ ᱦᱮᱸ ᱟᱵᱚ ᱥᱟᱱᱛᱟᱲ ᱦᱚᱯᱚᱱ ᱜᱮ ᱟᱹᱰᱤ ᱜᱮ ᱵᱚᱱ ᱫᱟᱨᱮ ᱵᱚᱱ ᱢᱟᱜ ᱵᱟᱲᱟᱭᱟ ᱾ ᱠᱟᱹᱢᱤ ᱠᱟᱹᱢᱤ ᱠᱷᱟᱹᱛᱤᱨ
ᱠᱟᱹᱢᱤ ᱠᱷᱟᱹᱛᱤᱨ ᱦᱚᱸ ᱮᱴᱟᱜ ᱦᱚᱲ ᱠᱚ ᱢᱟᱜ ᱟ ᱟᱵᱚ ᱜᱮᱵᱚᱱ, ᱟᱵᱚ ᱜᱮ ᱱᱚᱣᱟ ᱫᱚᱵᱚᱱ ᱵᱟᱧᱪᱟᱣ ᱟᱠᱟᱫᱟ ᱾ ᱵᱤᱨ ᱵᱩᱨᱩ ᱠᱚ, ᱛᱳ ᱟᱨᱦᱚ ᱫᱟᱨᱮ ᱠᱚ ᱟᱨᱚᱭ ᱡᱮᱢᱚᱱ ᱵᱚᱱ ᱨᱚᱦᱚᱭ ᱫᱟᱲᱮᱜ ᱢᱟ, ᱚᱱᱟ ᱠᱚᱦᱚ ᱪᱮᱛᱟᱱ ᱨᱮ ᱤᱭᱟᱹ ᱦᱩᱭᱩᱜᱼᱟ, ᱵᱤᱨ-ᱵᱩᱨᱩ ᱠᱚ ᱨᱚᱦᱚᱭ ᱟᱹᱛᱷᱟᱹᱲᱤᱭᱟᱹ ᱡᱤᱱᱤᱥ ᱠᱚ ᱵᱟᱵᱚᱱ ᱵᱮᱵᱚᱦᱟᱨ ᱢᱟ ᱾
ᱡᱟᱦᱟᱸ ᱵᱚᱱ ᱨᱚᱦᱚᱭᱟ ᱛᱚᱵᱮ ᱥᱮ ᱟᱵᱚᱣᱟᱜ ᱴᱷᱤᱠ ᱴᱷᱟᱠ ᱢᱟᱱᱮ ᱩᱸ ᱪᱟᱞᱟᱜ ᱛᱟᱵᱚᱱᱟ ᱤᱭᱟᱹ ᱛᱮ ᱱᱚᱣᱟ ᱱᱤᱨᱫᱤᱥᱴᱚ ᱴᱟᱹᱭᱤᱢ ᱫᱚ ᱵᱟᱭ ᱫᱟᱜ ᱫᱟ ᱠᱟ-ᱫᱤᱱ ᱦᱤᱞᱳᱜ ᱵᱤᱱ ᱟᱥᱟᱲ ᱵᱚᱸᱜᱟ ᱵᱟᱭ ᱫᱟᱜᱼᱟᱜ ᱛᱮᱫᱚ ᱥᱨᱟᱵᱚᱱ ᱵᱚᱸᱜᱟᱭ ᱫᱟᱜ ᱮᱫᱟ ᱾ ᱢᱤᱴᱤᱡ ᱚᱱᱟᱠᱤ ᱥᱩᱢᱚᱭ ᱠᱟᱱᱟ ᱠᱟᱹᱴᱤᱡ ᱥᱚᱢᱚᱭ ᱨᱮ ᱠᱟᱹᱴᱤᱡ-ᱠᱟᱹᱴᱤᱡ ᱪᱟᱥ ᱜᱮ ᱵᱷᱟᱞᱤᱭᱟ ᱾ ᱟᱨ ᱥᱚᱢᱚᱭ ᱨᱮ ᱟᱨ ᱦᱮᱞᱚ
ᱦᱚᱭ ᱦᱚᱭᱭ ᱞᱟᱹᱭ ᱵᱤᱱ ᱜᱚᱢᱠᱮ
ᱦᱮᱸ ᱮᱢᱱᱤ ᱴᱨᱟᱠᱴᱚᱨ ᱛᱮᱥᱮ ᱱᱟᱦᱮᱞ ᱛᱮ
ᱦᱚᱭ ᱴᱟᱠᱴᱟᱨ ᱛᱮ ᱜᱮ ᱟᱫᱚ ᱟᱞᱮᱥᱮᱫ ᱫᱷᱤᱨᱮ ᱫᱷᱤᱨᱮ ᱛᱮ ᱚᱱᱟ ᱡᱤᱱᱤᱥ ᱦᱚᱸ ᱪᱟᱵᱟᱜ ᱠᱟᱱᱟ ᱡᱟᱦᱟ ᱱᱟᱦᱮᱞ ᱛᱮᱵᱚᱱ ᱪᱟᱥ ᱮᱫᱼᱟ ᱛᱟᱦᱮᱱ ᱢᱟᱱᱮ ᱴᱟᱠᱴᱚᱨ ᱛᱮ ᱡᱩᱫᱤ ᱵᱚᱱ ᱪᱟᱥ ᱫᱟ ᱢᱟᱱᱮ ᱡᱟᱦᱟᱸᱭ ᱮᱢ ᱢᱟᱹᱞᱤᱠ ᱛᱟᱦᱮᱱ ᱠᱟᱱᱟ ᱩᱱᱤ ᱭᱟᱜ ᱜᱮ ᱦᱩᱭᱩᱜ ᱠᱟᱱᱟ ᱱᱟᱦᱮᱞ ᱛᱮ ᱠᱷᱟᱱ ᱫᱚ ᱡᱚᱛᱚ ᱦᱚᱲᱟᱜ ᱜᱮ ᱦᱳᱣᱳᱜ ᱠᱟᱱ ᱛᱟᱦᱮᱜ, ᱰᱟᱝᱨᱤ ᱠᱚᱦᱚ ᱟᱹᱥᱩᱞ ᱦᱳᱭᱳᱜ ᱠᱟᱱ ᱛᱟᱦᱮᱸᱜ ᱢᱟᱱᱮ ᱜᱩᱨᱤᱡ ᱠᱚ ᱦᱩᱭᱩᱜ ᱠᱟᱱᱟ ᱛᱤᱱᱟᱹᱜ ᱠᱤᱪᱷᱩ ᱵᱚᱱ ᱧᱟᱢᱫᱟ ᱜᱩᱨᱤᱡ ᱦᱩᱭᱩᱜ ᱠᱟᱱᱟ ᱾ ᱚ ᱱᱟᱦᱮᱞ ᱛᱮ ᱱᱤᱡᱮᱨᱟᱜ ᱤᱭᱟᱹ ᱛᱟᱦᱮᱱ ᱠᱟᱱᱟ ᱡᱚᱠᱷᱚᱱ ᱠᱩᱥᱤ ᱤᱫᱤ ᱠᱟᱛᱮᱜ ᱵᱚᱱ ᱱᱟᱦᱮᱞ ᱫᱟᱲᱮᱭᱟᱜ ᱠᱟᱱᱟ ᱾ ᱚᱱᱛᱮ ᱫᱚ ᱜᱟᱹᱲᱤ ᱠᱚ ᱦᱩᱭ ᱠᱟᱛᱮ ᱟᱫᱚ ᱡᱟᱦᱟᱸᱭ ᱢᱟᱹᱞᱤᱠ ᱟᱫᱚ ᱢᱟᱹᱞᱤᱠ ᱛᱚ ᱟᱵᱚ ᱥᱟᱱᱛᱟᱲ ᱠᱚᱫᱚ ᱠᱷᱩᱵ ᱠᱚᱢ ᱜᱮᱭᱟ ᱠᱚ ᱛᱟᱦᱚᱞᱮ ᱦᱟᱱᱠᱩᱣᱟᱜ ᱜᱮ ᱦᱳᱭᱳᱜ ᱠᱟᱱᱟ ᱡᱟ ᱢᱤᱱᱤᱴ ᱠᱚ ᱞᱟᱹᱭᱟ ᱚᱱᱟ ᱜᱮ ᱥᱟᱜ ᱦᱩᱭᱩᱜ ᱠᱟᱱᱟ ᱚᱠᱚᱭ ᱞᱟᱹᱭ ᱫᱟ ᱪᱚᱵᱵᱤᱥ ᱴᱟᱠᱟ ᱚᱠᱚᱭ ᱫᱚ ᱯᱳᱪᱤᱥ ᱴᱟᱠᱟ ᱾ ᱚᱱᱠᱟ ᱢᱤᱱᱤᱴ ᱠᱚ ᱠᱚᱨᱟᱣ ᱫᱟ ᱾
ᱮᱸ ᱟᱞᱮ ᱥᱮᱫ ᱫᱚ ᱚᱱᱮ ᱰᱟᱝᱜᱨᱤ ᱨᱮᱱ ᱫᱚ‌ ᱢᱟᱱᱮ ᱪᱟᱥ ᱜᱮᱭᱟᱠᱚ ᱡᱟᱦᱟᱸᱭ ᱠᱚᱣᱟᱜ ᱦᱩᱰᱤᱧ ᱦᱩᱰᱤᱧ ᱡᱟᱭᱜᱟ ᱛᱟᱠᱚ ᱵᱮᱥ‌ᱤ ᱚᱱᱟ ᱛᱮᱠᱚ ᱪᱟᱥ ᱟᱠᱚᱣᱟ ᱠᱤᱱᱛᱩ
ᱦᱩᱸ
ᱟᱨ ᱟᱲᱮ ᱞᱟᱜ ᱠᱚᱫᱚ ᱟᱯᱮ ᱫᱚ ᱟᱲᱮ ᱯᱮ ᱞᱟᱜ ᱵᱟᱲᱟᱭᱟ ᱥᱮ ᱵᱟᱝ ᱟᱞᱮ ᱥᱮᱫ ᱫᱚ ᱫᱚᱢᱮ ᱢᱟᱱᱮ ᱡᱟᱦᱟᱸ ᱠᱷᱮᱛ ᱢᱩᱪᱟᱹᱫ ᱫᱷᱟᱨᱮ ᱫᱷᱟᱨᱮ ᱛᱮ ᱟᱫᱚ ᱚᱱᱟ ᱡᱩᱫᱤ ᱵᱟᱢ ᱞᱟᱜᱟᱣ ᱛᱟᱞᱮᱭᱟ ᱚᱱᱟ ᱪᱟᱥ ᱫᱚ ᱢᱟᱱᱮ ᱴᱷᱤᱠ ᱴᱷᱟᱠ ᱢᱟᱱᱮ ᱟᱫᱷᱟᱠᱟᱱ ᱯᱩᱨᱟᱹ ᱟᱫᱷᱮᱠ ᱫᱤᱱ ᱵᱟᱹᱜᱤᱭᱼᱟ ᱦᱮᱸ ᱥᱮ ᱪᱮᱫ ᱞᱮᱠᱟ ᱩᱱᱤᱭᱚ ᱠᱷᱮᱛ ᱦᱚᱸ ᱪᱮᱫ ᱪᱚ ᱢᱚᱱᱮᱭᱟ
ᱦᱮᱸ ᱠᱷᱮᱛ ᱠᱚᱦᱚᱸ ᱟᱫᱚ ᱵᱮᱥ ᱡᱩᱛ ᱥᱟᱺᱦᱤᱡ ᱫᱚ ᱵᱟᱝ ᱧᱮᱞᱚᱜᱼᱟ ᱡᱩᱫᱤ ᱟᱲᱮ ᱠᱚ ᱵᱟᱵᱚᱱ ᱞᱟᱜᱟ ᱥᱮ ᱡᱩᱛ ᱥᱟᱺᱦᱤᱡ ᱦᱚ ᱵᱟᱝ ᱧᱮᱞᱚᱜᱼᱟ ᱟᱨ ᱦᱩᱲᱩ ᱨᱚᱦᱚᱭ ᱠᱟᱛᱮᱫ ᱦᱚᱸ ᱠᱚᱱᱚ ᱤᱭᱟᱹ ᱵᱟᱝ ᱵᱩᱡᱷᱟᱹᱜᱼᱟ ᱜᱷᱟᱸᱥ ᱠᱚ ᱦᱩᱭᱩᱜᱼᱟ ᱫᱚᱢᱮ
ᱦᱮᱸ
ᱠᱚ ᱞᱟᱜ ᱞᱮᱠᱷᱟᱱ ᱟᱨ ᱯᱮ ᱢᱟᱥ ᱨᱮᱱᱟᱜ ᱯᱷᱚᱥᱚᱞ ᱛᱚ ᱯᱮ ᱢᱟᱥ ᱨᱮᱱᱟᱜ ᱯᱷᱚᱥᱚᱞᱜ-ᱟ ᱦᱮᱸ
ᱛᱮᱦᱮᱧ-ᱟᱜ ᱜᱚᱞᱯᱚ ᱫᱚ ᱵᱟᱨ ᱟᱥᱮ ᱢᱤᱫ ᱫᱷᱟᱣ
ᱟᱞᱮᱥᱮᱫ ᱫᱚ ᱪᱟᱥ ᱦᱩᱭᱩᱜᱼᱟ ᱦᱩᱲᱩ ᱫᱚ ᱵᱟᱨ ᱫᱷᱟᱣ ᱜᱮᱞᱮ ᱪᱟᱥᱟ ᱵᱟᱹᱭᱦᱟᱹᱲ ᱡᱟᱭᱜᱟ ᱠᱚ ᱢᱮᱱᱟᱜ ᱛᱟᱞᱮᱭᱟ ᱟᱫᱚ ᱚᱱᱟ ᱫᱚ ᱵᱟᱨ ᱫᱷᱟᱣ ᱜᱮ ᱪᱟᱥ ᱦᱩᱭᱩᱜᱼᱟ
ᱟᱞᱮᱥᱮᱫ ᱦᱚᱸ ᱚᱱᱠᱟ ᱵᱟᱨ ᱫᱷᱟ ᱞᱮ ᱪᱟᱥᱟ ᱟᱞᱮᱛᱩ ᱫᱟᱜ ᱨᱮᱱᱟᱜ ᱵᱮᱵᱚᱥᱛᱟ ᱢᱮᱱᱟᱜᱼᱟ ᱫᱟᱜ ᱡᱟᱹᱲᱤ ᱜᱮ ᱵᱟᱭ ᱡᱟ ᱟᱫᱚ ᱡᱟᱹᱲᱤᱭ ᱫᱟᱜ ᱰᱮᱢ ᱪᱷᱚᱴᱚ ᱠᱷᱟᱴᱚ ᱢᱮᱱᱟᱜ ᱛᱟᱞᱮᱭᱟ ᱚᱱᱟ ᱠᱷᱚᱡ ᱜᱮ ᱟᱞᱮ ᱠᱮᱱᱟᱞ ᱞᱟᱛᱟᱨ ᱫᱚ ᱢᱟᱱᱮ ᱵᱤᱱᱟᱹ ᱥᱮᱨᱢᱟ ᱡᱟᱹᱲᱤ ᱫᱟᱜ ᱛᱮᱜᱮ ᱢᱟᱱᱮ ᱵᱮᱥᱤ ᱫᱚ ᱵᱟᱝ ᱧᱩᱨᱩᱜ ᱨᱮᱦᱚᱸ ᱴᱷᱤᱠ ᱜᱮᱭᱟ ᱟᱞᱮ ᱥᱮᱫ ᱫᱚ᱾ ᱢᱮ ᱪᱟᱥ ᱦᱩᱭᱩᱜ ᱜᱮᱭᱟ ᱠᱤᱱᱛᱩ ᱚᱱᱮ ᱡᱟᱦᱟᱸ ᱠᱮ ᱠᱤᱨᱤᱧ ᱪᱮᱛᱟᱱ ᱚᱱᱛᱮ ᱫᱚ ᱚᱱᱟ ᱫᱚ ᱵᱟᱝ ᱦᱩᱭᱩᱜᱼᱟ ᱚᱱᱠᱟ ᱯᱷᱟᱸᱠᱟ ᱯᱷᱟᱸᱠᱟ ᱜᱮ ᱛᱟᱦᱮᱱ ᱛᱟᱞᱮᱭᱟ᱾
ᱦᱚᱸᱭ
ᱫᱟᱜ ᱢᱟ ᱱᱮᱛᱟᱨ ᱫᱚ ᱠᱟᱹᱴᱤᱡ ᱟᱹᱰᱤ ᱨᱚᱠᱚᱢ
ᱦᱩᱸ
ᱩᱸᱜ ᱚᱱᱟ ᱥᱟᱨ ᱠᱚ ᱮᱢ ᱠᱟᱛᱮᱜ ᱚᱱᱟ ᱦᱟᱹᱠᱩ ᱠᱚ ᱡᱮᱢᱚᱱ ᱦᱟᱹᱠᱩᱟᱜ ᱩᱱᱠᱩᱣᱟᱜ ᱟᱠᱚᱣᱟᱜ ᱡᱟᱦᱟᱸ ᱵᱟᱥᱛᱩᱱᱛᱨᱚ᱾ ᱦᱟᱹᱠᱩᱣᱟᱜ ᱡᱟᱦᱟᱸ ᱚᱱᱟ ᱟᱹᱰᱤ ᱜᱮ ᱱᱚᱥᱴᱚᱜ ᱠᱟᱱ ᱛᱟᱠᱚᱣᱟ ᱧᱤᱛ ᱦᱟᱵᱤᱡ ᱛᱮ ᱡᱟᱡ ᱠᱚᱨᱮ ᱥᱮ ᱜᱟᱰᱟ ᱠᱚᱨᱮ ᱦᱟᱹᱠᱩ ᱟᱡᱽ ᱟᱡᱽ ᱛᱮᱜᱮ ᱠᱚ ᱜᱚᱡ ᱜᱚᱡ ᱠᱟᱛᱮᱜ ᱠᱚ ᱛᱟᱦᱮᱱ ᱠᱟᱱᱟ ᱪᱮᱛᱟᱱ ᱨᱮ ᱠᱚ ᱪᱟᱯᱮᱜ ᱠᱟᱱᱟ ᱠᱩᱥᱤᱭᱟᱜ ᱠᱟᱱᱟ ᱫᱟᱜ ᱨᱮᱜᱮ᱾ ᱟᱨ ᱚᱱᱟ ᱫᱟᱜ ᱛᱮᱜᱤ ᱟᱵᱩ ᱵᱩᱱ ᱢᱚᱪᱟ ᱨᱮ ᱵᱩᱱ ᱠᱟᱹᱲᱮᱜᱼᱟ ᱥᱮ ᱧᱩᱭ ᱟᱵᱩᱱ᱾ ᱫᱟᱜ ᱛᱮᱛᱟᱝ ᱛᱮ ᱠᱤᱱᱛᱩ ᱟᱵᱚᱣᱟᱜ ᱞᱟᱡ ᱵᱷᱤᱛᱤᱨ ᱨᱮ ᱟᱹᱰᱤ ᱠᱤᱪᱷᱩ ᱢᱟᱱᱮ ᱨᱚᱜᱽ ᱦᱩᱭᱩᱜ ᱛᱟᱵᱚᱱᱟ ᱦᱮᱸᱥᱮ?
ᱦᱚᱭ ᱦᱚᱭ